ᱦᱟᱞᱳᱣ ᱜᱚᱝᱠᱮ ᱦᱮᱞᱳᱣ
ᱟᱸᱡᱚᱢᱚᱜ ᱠᱟ
ᱦᱮᱸ ᱟᱸᱡᱚᱢᱚᱜ ᱠᱟᱱᱟ ᱟᱵᱤᱱ ᱵᱤᱱ ᱟᱸᱡᱚᱢ ᱮᱫᱟ ᱦᱮᱸ ᱟᱵᱤᱱ ᱵᱤᱱ ᱟᱸᱡᱚᱢ ᱮᱫᱟ?
ᱟᱡᱚᱢ ᱫᱟᱞᱤᱧ ᱟᱡᱚᱢ ᱫᱟᱞᱤᱧ ᱟᱡᱚᱢ ᱫᱟᱞᱤᱧ᱾
ᱟᱪᱪᱷᱟ ᱟᱪᱪᱷᱟ ᱛᱟᱦᱚᱞᱮ ᱜᱚᱝᱠᱮ ᱱᱟᱯᱟᱭ ᱵᱟᱲᱟ ᱜᱮ ᱜᱚᱝᱠᱮ?
ᱦᱮᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱾
ᱟᱪᱪᱷᱟ ᱟᱪᱪᱷᱟ
ᱟᱹᱵᱤᱱ ᱜᱮ ᱚᱠᱟ ᱞᱮᱠᱟ?
ᱦᱮᱸ ᱟᱹᱞᱤᱧ ᱦᱚᱸ ᱱᱤᱭᱟᱹ ᱜᱷᱟᱹᱲᱤᱡ ᱫᱚ ᱟᱨᱠᱤ ᱱᱟᱯᱟᱭ ᱵᱟᱲᱟ ᱜᱮ ᱢᱮᱱᱟᱜ ᱞᱤᱧᱟᱹ ᱟᱨᱠᱤ᱾
ᱚᱸᱻ
ᱦᱩᱸ ᱦᱩᱸ ᱛᱟᱦᱚᱞᱮ ᱱᱤᱛᱚᱜ ᱫᱚ ᱪᱮᱫ ᱠᱚᱵᱮᱱ ᱪᱤᱠᱟᱹᱭᱮᱫᱟ?
ᱟᱨ ᱱᱤᱛᱚᱜ ᱫᱚ ᱪᱟᱥ ᱵᱟᱲᱟ ᱜᱮ ᱦᱩᱭᱩᱜ ᱪᱟᱥ ᱠᱟᱹᱢᱤ ᱠᱚ ᱾
ᱟᱪᱪᱷᱟ ᱟᱪᱪᱷᱟ ᱟᱪᱪᱷᱟ
ᱟᱨ ᱱᱤᱛᱚᱜ ᱫᱚ ᱠᱟᱹᱢᱤ ᱠᱟᱡ ᱠᱚᱫᱚ ᱚᱱᱠᱟ ᱫᱚ ᱪᱮᱫ ᱦᱚᱸ ᱵᱟᱹᱱᱩᱜ-ᱟ ᱾
ᱟᱪᱪᱷᱟ ᱟᱪᱪᱷᱟ ᱛᱟᱦᱞᱮ ᱪᱟᱥ ᱠᱟᱹᱢᱤ ᱫᱚ ᱢᱟᱱᱮ ᱛᱤᱱᱟᱹᱜ ᱜᱟᱱ ᱯᱮ ᱞᱟᱦᱟ ᱠᱮᱫᱟ?
ᱟᱸ ᱞᱟᱦᱟ ᱫᱚ ᱦᱟᱸᱜ ᱟᱞᱚᱵᱤᱱ ᱞᱟᱹᱭᱟ ᱫᱟᱜ ᱡᱟᱹᱲᱤ ᱠᱚᱜᱮ ᱦᱟᱸᱜ-ᱟ ᱵᱟᱹᱱᱩᱜ ᱠᱟᱫᱟ ᱚᱝ ᱠᱟ ᱫᱟᱜ ᱡᱟᱹᱲᱤ ᱠᱚᱜᱮ ᱵᱟᱝ ᱦᱩᱭᱩᱜ ᱠᱟᱱᱟ ᱚᱱᱟ ᱵᱟᱹᱭᱦᱟᱹᱲ ᱠᱚ ᱡᱟᱦᱟᱸ ᱡᱟᱦᱟᱸ ᱛᱤᱱᱟᱹᱜ ᱫᱟᱜ ᱵᱟᱲᱟ ᱟᱠᱟᱱᱟ ᱚᱱᱟ ᱠᱚᱜᱮ ᱨᱚᱦᱚᱭ ᱵᱟᱲᱟ ᱦᱩᱭᱩᱜ ᱠᱟᱱᱟ᱾
ᱟᱪᱪᱷᱟ ᱟᱪᱪᱷᱟ ᱟᱪᱪᱷᱟ᱾
ᱫᱚ ᱢᱮᱱᱟᱜ ᱜᱮᱭᱟ ᱮᱠᱫᱚᱢ
ᱟᱪᱪᱷᱟ ᱟᱹᱰᱤ ᱱᱟᱯᱟᱭ᱾
ᱦᱩᱸ
ᱦᱮᱸ ᱟᱫᱚ ᱫᱟᱜ ᱡᱟᱹᱲᱤ ᱫᱚ ᱟᱞᱮ ᱥᱮᱫ ᱫᱚ ᱟᱹᱰᱤ ᱢᱟᱲᱟᱝ ᱠᱷᱚᱱ ᱜᱮ ᱫᱟᱜ ᱠᱮᱫᱟᱭ᱾ ᱛᱚ ᱚᱱᱟᱛᱮ ᱟᱨᱠᱤ ᱨᱚᱦᱚᱭ ᱠᱚᱫᱚ ᱟᱯᱮ ᱦᱮᱸ ᱢᱟᱱᱮ ᱯᱨᱟᱭ ᱪᱟᱵᱟ ᱞᱮᱠᱟᱞᱮ ᱪᱟᱵᱟ ᱟᱹᱜᱩᱣ ᱠᱟᱫᱟ ᱟᱫᱚ ᱟ ᱡᱟᱦᱟᱸ ᱚᱱᱮ ᱛᱚᱞᱟ ᱜᱟᱹᱰᱤ ᱠᱷᱮᱛ ᱠᱚ ᱢᱤᱜᱴᱟᱝ ᱵᱟᱨᱭᱟ ᱟᱨᱠᱤ᱾
ᱟᱸᱻ ᱦᱮᱸ ᱮᱸ᱾
ᱠᱚ ᱟᱨᱠᱤ ᱢᱤᱴᱟᱝ ᱵᱟᱨᱭᱟ ᱥᱟᱨᱮᱡ ᱢᱮᱱᱟᱜ ᱜᱮᱭᱟ ᱟᱨᱠᱤ ᱦᱩᱭ ᱞᱮᱱᱠᱷᱟᱱ ᱜᱮ ᱟᱫᱚ ᱟᱞᱮᱭᱟᱜ ᱫᱚ ᱢᱟᱱᱮ ᱱᱮᱥ ᱞᱮᱠᱟ ᱫᱚ ᱟᱨᱠᱤ ᱪᱟᱥ ᱫᱚ ᱦᱩᱭᱮᱱ ᱛᱟᱞᱮᱭᱟ᱾
ᱚᱸᱻ᱾
ᱩᱸ᱾
ᱚ ᱛᱟᱦᱞᱮ ᱦᱤᱛᱚᱜ ᱫᱚ ᱢᱟᱱᱮ ᱟᱯᱮ ᱫᱚ ᱮᱠᱟᱞ ᱜᱮ ᱟᱨᱤ ᱯᱮ ᱨᱚᱦᱚᱭᱟ ᱥᱮ ᱮ ᱨᱚᱦᱚᱭ ᱠᱚᱫᱚ ᱯᱮ ᱟᱨᱚᱢᱵᱚ ᱜᱚᱫ ᱠᱟᱫᱟ ᱮᱱᱛᱟᱨ?
ᱟᱨ ᱦᱩᱭ ᱠᱟᱱᱟ᱾
ᱟᱪᱪᱷᱟ ᱟᱪᱪᱷᱟ᱾
ᱮᱸᱦᱮᱸ ᱪᱟᱵᱟ ᱟᱸ ᱵᱟᱹᱭᱦᱟᱹᱲ ᱠᱚᱫᱚ ᱟᱨ ᱠᱤᱪᱷᱩ ᱫᱤᱱ ᱢᱚᱫᱽ ᱜᱮ ᱯᱟᱪ ᱪᱷᱚ ᱫᱤᱱ ᱢᱚᱫᱷᱮ ᱛᱮᱞᱮ ᱪᱟᱵᱟᱭᱟ ᱦᱮᱸ᱾
ᱚ ᱢᱟᱱᱮ ᱫᱚᱢᱮ ᱜᱟᱱ ᱫᱚ ᱟᱹᱣᱨᱤᱯᱮ ᱨᱚᱦᱚᱭ ᱫᱟᱲᱮᱜᱼᱟ᱾
ᱵᱟᱝ ᱵᱟᱝ ᱵᱟᱝ ᱵᱟᱝ᱾ ᱫᱟᱜ ᱮᱱᱟᱝ ᱛᱮ ᱫᱚ ᱟᱹᱰᱤ ᱯᱚᱨᱮ ᱛᱮ ᱫᱟᱜ ᱧᱚᱜ ᱟᱠᱟᱫᱟᱭ ᱱᱚᱱᱛᱮ ᱫᱚ᱾
ᱟᱪᱪᱷᱟ ᱟᱪᱪᱷᱟ ᱚᱱᱟᱛᱮ, ᱵᱟᱠᱷᱟᱱ ᱟᱞᱮᱥᱮᱫ ᱢᱟ ᱢᱟᱱᱮ ᱫᱤᱱᱟᱹᱢ ᱜᱮ ᱛᱦᱤᱧ ᱜᱟᱯᱟ ᱦᱚ ᱢᱟᱱᱮ ᱫᱤᱱᱟᱹᱢ ᱜᱮ ᱫᱟᱜ ᱫᱟᱭ ᱠᱟ ᱪᱳᱫᱽᱫᱳ ᱯᱚᱱᱨᱚ ᱫᱤᱱ ᱦᱳᱭᱱᱟ ᱟᱨᱠᱤ᱾ ᱟᱱᱮ ᱯᱚᱛᱤᱫᱤᱱ ᱜᱮ ᱫᱟᱜ ᱫᱟᱭ ᱯᱩ ᱫᱤᱱ ᱜᱮ ᱚᱱᱠᱟ ᱢᱟᱱᱮ ᱚ-ᱚᱠᱟ ᱫᱤᱱ ᱦᱚ ᱯᱷᱟᱠᱟ ᱵᱟᱹᱱᱩᱜᱼᱟ ᱡᱮ ᱵᱟᱭ ᱫᱟᱜ ᱫᱟ ᱟᱨᱠᱤ᱾ ᱚᱝᱠᱟ᱾
ᱦᱳᱭ ᱦᱳᱭ ᱳᱭ ᱟᱞᱮᱥᱮᱜ ᱫᱚ ᱫᱟᱜ ᱟᱸ ᱛᱮᱦᱮᱧ ᱜᱮ ᱡᱚᱨᱚ ᱠᱮᱫᱟ ᱚᱱᱟ ᱡᱚᱨᱚ ᱫᱚ ᱫᱚᱢᱮ ᱡᱳᱨ ᱫᱚ ᱵᱟᱭ ᱡᱚᱨᱚ ᱠᱮᱫᱟ ᱠᱚᱢ ᱧᱚᱜ ᱮ ᱡᱚᱨᱚ ᱠᱮᱫᱟ ᱛᱤᱦᱤᱱ ᱟᱞᱮᱥᱮᱫ ᱫᱚ ᱛᱮᱦᱤᱧ ᱢᱟᱱᱮ ᱥᱮᱛᱟᱜ ᱠᱷᱚᱱᱮ ᱡᱚᱨᱚᱭᱮ ᱛᱮᱦᱮ ᱚᱝᱠᱟᱜ ᱢᱟᱱᱮ ᱡᱚᱨᱚᱭᱫᱟ ᱟᱥᱳᱨ ᱫᱟ ᱚᱝᱠ
ᱟᱪᱪᱷᱟ, ᱛᱟᱦᱞᱮ ᱜᱚᱝᱠᱮ ᱟᱯᱮ ᱥᱮᱡ ᱫᱚ ᱢᱟᱱᱮ ᱪᱮᱫ ᱦᱳᱲᱳ ᱠᱚᱯᱮ ᱨᱚᱦᱚᱭ ᱵᱟᱲᱟᱭ ᱜᱮᱭᱟ?
ᱟᱞᱮ ᱥᱮᱡ ᱫᱚ ᱦᱟᱸᱜᱼᱟ ᱦᱩᱲᱩ ᱠᱚᱫᱚ ᱮᱸ ᱟᱹᱰᱤ ᱦᱚᱲ ᱟᱹᱰᱤ ᱨᱚᱠᱚᱢᱟᱜ ᱠᱚ ᱨᱚᱦᱚᱭ ᱜᱮᱭᱟ, ᱮᱸ ᱟᱞᱮ ᱠᱚᱫᱚᱞᱮ ᱨᱚᱦᱚᱭ ᱠᱟᱫᱟ ᱟᱸ ᱚᱱᱟ ᱵᱤᱵᱤ ᱳᱜᱟᱨᱚ᱾ ᱚᱸ ᱪᱷᱟᱶᱛᱮ ᱱᱟᱣᱟ ᱱᱟᱣᱟ ᱮᱸ ᱦᱳᱲᱳ ᱠᱚ ᱡᱟᱦᱟᱸ ᱟᱸ ᱠᱟᱞᱳ ᱪᱚᱢᱯᱟ, ᱵᱩᱞᱤ᱾ ᱥᱚᱨᱱᱚ ᱱᱚᱣᱟ ᱠᱚᱦᱚᱸ ᱠᱚ ᱨᱚᱦᱚᱭ ᱜᱮᱭᱟ ᱛᱚ ᱚᱠᱚᱭ ᱚᱠᱟᱴᱟᱜ ᱠᱚ ᱮᱸ ᱨᱚᱦᱚᱭ ᱵᱟᱲᱟᱭᱫᱟ᱾
ᱟᱪᱪᱷᱟ ᱟᱪᱪᱷᱟ ᱟᱪᱪᱷᱟ᱾
ᱩᱸ ᱦᱩᱸ ᱦᱩᱸ᱾
ᱦᱮᱸ ᱚᱱᱮ ᱡᱟᱦᱟᱸ ᱦᱳᱲᱳ ᱠᱚᱵᱮᱱ ᱞᱟᱹᱭ ᱠᱮᱫᱟ ᱟᱨᱠᱤ ᱟᱞᱮ ᱦᱚᱸ ᱱᱚᱣᱟ ᱦᱳᱲᱳ ᱠᱩᱜᱮ ᱨᱚᱦᱚᱭ ᱫᱚ ᱨᱚᱦᱚᱭ ᱵᱟᱲᱟ ᱦᱩᱜ ᱜᱮᱭᱟ ᱟᱫᱚ ᱟᱞᱮ ᱫᱚ ᱚᱱᱟ ᱡᱟᱦᱟᱸ ᱵᱤᱵᱤ ᱮᱜᱟᱨ ᱡᱟᱦᱟᱸ ᱵᱤᱱ ᱞᱟᱹᱭ ᱠᱤᱫᱟ ᱟᱞᱮ ᱫᱚ ᱢᱟᱱᱮ ᱚᱱᱟᱴᱟᱜ ᱦᱩᱲᱩ ᱫᱚ ᱮᱠᱴᱩ ᱠᱟᱹᱴᱤᱡ ᱡᱟᱹᱥᱛᱤ ᱧᱚᱜ ᱜᱮᱞᱮ ᱨᱚᱦᱚᱭ ᱜᱮᱭᱟ᱾ ᱟᱫᱚ ᱚᱱᱟ ᱫᱚ ᱱᱚᱣᱟ ᱠᱚᱨᱚᱱ ᱛᱮ ᱵᱮᱥᱤᱞᱤ ᱧᱚᱜ ᱞᱮ ᱨᱚᱦᱚᱭᱟ᱾ ᱢᱟᱱᱮ ᱚᱱᱟ ᱫᱚ ᱦᱳᱲᱳ ᱦᱚ ᱠᱟᱹᱴᱤᱡ ᱦᱟᱢᱟᱞ ᱧᱚᱜ ᱜᱮᱭᱟ ᱟᱨᱠᱤ᱾ ᱱᱤᱛᱳᱜ ᱦᱮᱸ ᱡᱮᱛᱩ ᱢᱟᱱᱮ ᱡᱚᱛᱚ ᱦᱚᱲ ᱜᱮ ᱪᱟᱥ ᱫᱟᱵᱚᱱ ᱟᱠᱷᱨᱤᱧᱟᱵᱚᱱ ᱥᱮ᱾ ᱯᱚ-ᱯᱚᱭᱥᱟ ᱠᱚ ᱟᱨᱡᱟᱣ ᱞᱟᱹᱜᱤᱫ ᱛᱚ ᱛᱚ ᱚᱱᱟ ᱡᱮ ᱛᱚ ᱦᱳᱲᱳ ᱦᱟᱢᱟᱞ ᱜᱮᱭᱟ ᱛᱚ ᱚᱱᱟᱛᱮ ᱟᱨᱠᱤ ᱚᱱᱟ ᱦᱩᱲᱩ ᱫᱚ ᱮᱠᱴᱩ ᱡᱟᱹᱥᱛᱤ ᱧᱚᱜ ᱞᱮ ᱪᱟᱥ ᱜᱮᱭᱟ ᱟᱨ ᱚᱱᱟ ᱥᱚᱨᱱᱚ ᱠᱚ ᱮᱴᱟᱜᱟᱜ ᱠᱚ ᱢᱮᱱᱟᱜ ᱫᱚ ᱢᱮᱱᱟᱜ ᱨᱮᱦᱚᱸ ᱚᱱᱟ ᱠᱚᱫᱚ ᱟᱨᱠᱤ ᱠᱚᱢ ᱠᱚᱢ ᱧᱚᱜ ᱟᱨᱠᱤ ᱞᱮ ᱪᱟᱥ ᱜᱮᱭᱟ ᱾
ᱦᱮᱸ ᱦᱩᱸ᱾ ᱦᱮᱸ᱾ ᱟᱵᱚ ᱫᱚ ᱚᱱᱟ ᱠᱚᱜᱮ ᱛᱚ ᱟᱵᱚ ᱫᱚ ᱯᱚᱭᱥᱟ ᱞᱟᱹᱜᱤᱫ ᱜᱮ ᱦᱟᱸᱟᱜ ᱵᱮᱥᱤᱨ ᱵᱷᱟᱜᱽ ᱫᱚ ᱟᱭᱢᱟ ᱦᱚᱲᱜᱮ ᱢᱮᱱᱟᱜ ᱠᱚᱣᱟ᱾ ᱯᱚᱭᱥᱟ ᱞᱟᱹᱜᱤᱫ ᱜᱮᱠᱚ ᱪᱟᱥ ᱨᱮᱠᱩ ᱠᱢᱤᱭᱫᱟ ᱟᱨ ᱟᱠᱷᱨᱤᱧ ᱵᱟᱲᱟ ᱠᱟᱛᱮᱜᱚ ᱚᱱᱟ ᱠᱷᱟᱹᱛᱤᱨ ᱛᱮᱫᱚ ᱦᱟᱸᱜ ᱚᱱᱠᱟᱱᱟᱜ ᱦᱩᱲᱩ ᱜᱮ ᱪᱟᱥ ᱫᱚᱨᱠᱟᱨ ᱡᱟᱦᱟᱸ ᱫᱚ ᱠᱟᱹᱴᱤᱡ ᱮᱸ ᱨᱳᱡᱽᱜᱟᱨᱮ ᱧᱟᱢᱚᱜ ᱞᱮᱠᱟ ᱯᱚᱭᱥᱟ ᱠᱚ ᱠᱟᱹᱣᱰᱤ ᱮᱠᱴᱩ ᱵᱮᱥᱤ᱾
ᱦᱮᱸ ᱦᱮᱸ ᱦᱮᱸ᱾
ᱦᱩᱸ᱾
ᱟᱨ ᱱᱮᱛᱟᱨ ᱫᱚ ᱢᱟᱱᱮ ᱡᱚᱢ ᱞᱮᱠᱟ ᱪᱟᱣᱞᱮ ᱠᱚᱫᱚ ᱟᱵᱚ ᱡᱟᱦᱟᱸ ᱨᱮᱥᱚᱱ ᱠᱚ ᱥᱚᱨᱠᱟᱨ ᱛᱚᱨᱚᱯᱷ ᱥᱮᱫ ᱠᱷᱚᱱ ᱠᱚ ᱧᱟᱢᱮᱫ ᱜᱮᱭᱟ᱾ ᱛᱚ ᱢᱟᱱᱮ ᱡᱚᱢ ᱠᱚ ᱞᱟᱹᱜᱤᱫ ᱛᱚ ᱚᱱᱟ ᱠᱚᱛᱮᱜᱮ ᱟᱨᱠᱤ ᱦᱩᱭᱩᱜ ᱠᱟᱱᱟ ᱦᱮᱸ ᱟᱞᱟᱫᱟ ᱜᱟᱱ ᱛᱮᱫᱚ ᱥᱮ ᱞᱚᱦᱚᱫ ᱛᱤᱠᱤ ᱠᱟᱛᱮᱫ ᱫᱚ ᱵᱟᱝ ᱞᱟᱜᱟᱭᱮᱫ ᱵᱚᱱᱟ ᱚᱱᱟᱛᱮ ᱢᱟᱱᱮ ᱡᱟᱦᱟᱸ ᱠᱚ ᱪᱟᱥ ᱵᱟᱲᱟ ᱦᱳᱭᱳᱜ ᱠᱟᱱᱟ ᱢᱟᱱᱮ ᱡᱷᱚᱛᱚ ᱜᱮ ᱟᱨᱠᱤ ᱮ ᱚᱱᱟ ᱴᱟᱠᱟ ᱯᱚᱭᱥᱟ ᱠᱚ ᱟᱨᱠᱤ ᱨᱳᱡᱽᱜᱟᱨ ᱞᱟᱹᱜᱤᱫ ᱜᱮ ᱨᱚᱦᱚᱭ ᱵᱟᱲᱟ ᱦᱩᱭᱩᱜ ᱠᱟᱱᱟ ᱦᱚᱲᱩ᱾ ᱚ ᱟᱪᱪᱷᱟ ᱟᱪᱪᱷᱟ᱾
ᱜᱚᱝᱠᱮ ᱟᱯᱮ ᱫᱚ ᱢᱟᱱᱮ ᱫᱟᱜ ᱠᱚ ᱵᱟᱭ ᱫᱟᱜ ᱠᱟᱜ ᱯᱮᱭᱟ ᱢᱟᱱᱮ ᱟᱯᱮ ᱫᱚ ᱵᱩᱨᱩ ᱵᱤᱨ ᱵᱩᱨᱩ ᱫᱤᱥᱚᱢ ᱧᱚᱜ ᱜᱮᱭᱟᱯᱮ ᱡᱟᱹᱱᱤᱡ ᱠᱷᱟᱱ ᱵᱟᱝ?
ᱦᱮᱸ ᱦᱮᱸ ᱦᱮᱸ ᱟᱞᱮ ᱫᱚ ᱵᱤᱨ ᱵᱤᱨ ᱵᱩᱨᱩ ᱫᱤᱥᱟᱢ ᱜᱮ᱾
ᱚ ᱛᱟᱦᱚᱞᱮ ᱱᱮᱛᱟᱨ ᱫᱚ ᱚᱱᱟ ᱡᱟᱦᱟᱸ ᱨᱮᱭᱟᱲ ᱫᱤᱱ ᱠᱚ ᱞᱟᱹᱭ ᱵᱟᱲᱟᱭ ᱫᱟ ᱟᱨᱠᱤ᱾ ᱚᱱᱟ ᱡᱟᱦᱟᱸ ᱩᱫᱽ ᱠᱚ ᱯᱩᱴᱠᱟᱹ ᱠᱚ ᱟᱨᱠᱤ᱾ ᱟ ᱛᱚ ᱚᱱᱟ ᱠᱚᱫᱚ ᱦᱮᱸᱛᱟᱨ ᱫᱚ ᱢᱟᱱᱮ ᱟᱯᱮ ᱥᱮᱫ ᱫᱚ ᱦᱩᱭ ᱠᱟᱱᱟ ᱥᱮ ᱟᱹᱣᱨᱤ ᱦᱩᱭᱩᱜᱼᱟ?
ᱟ ᱦᱮᱸ ᱚᱱᱟ ᱠᱚᱫᱚ ᱦᱩᱭᱩᱜ ᱠᱟᱱ ᱜᱮᱭᱟ᱾ ᱮ ᱦᱩᱭᱩᱜ ᱠᱟᱱᱟ ᱚᱱᱟ ᱦᱩᱭᱩᱜ ᱠᱟᱱᱟ ᱦᱩᱭᱩᱜ ᱠᱟᱱᱟ ᱡᱟᱦᱟᱸ ᱞᱮᱠᱟ ᱢᱟᱱᱮ ᱚᱱᱟ ᱫᱚ ᱟᱹᱰᱤ ᱫᱤᱱ ᱜᱮ ᱦᱩᱭᱩᱜ ᱟᱛᱚ ᱢᱟᱱᱮ ᱚᱠᱟ ᱚᱠᱟ ᱡᱟᱭᱜᱟᱨᱮ ᱚᱱᱟ ᱫᱚ ᱢᱤᱫᱴᱷᱮᱱ ᱫᱚ ᱵᱟᱝ ᱦᱩᱭᱩᱜᱼᱟ ᱛᱚ ᱦᱟᱸᱰᱮ ᱱᱟᱰᱮ ᱦᱩᱭᱩᱜ ᱠᱟᱱ ᱜᱮᱭᱟ᱾
ᱟᱪᱪᱷᱟ ᱟᱪᱪᱷᱟ᱾
ᱦᱮᱸ᱾
ᱚᱱᱟ ᱛᱚ ᱚᱱᱟ ᱡᱟᱦᱟᱸ ᱩᱫᱽ ᱯᱩᱴᱠᱟᱹ ᱠᱚᱫᱚ ᱢᱟᱱᱮ ᱟᱞᱮᱥᱮᱫ ᱫᱚ ᱮᱠᱴᱩ ᱵᱤᱞᱟᱹᱛ ᱧᱚᱸᱜ ᱜᱮᱭᱟᱞᱮ ᱛᱚ ᱟᱨᱠᱤ ᱢᱟᱱᱮ ᱩᱫᱽ ᱯᱩᱴᱠᱟᱹ ᱠᱚᱫᱚ ᱢᱟᱱᱮ ᱵᱟᱝ ᱦᱩᱭᱩᱜ ᱜᱮᱭᱟ ᱟᱨᱠᱤ ᱦᱮᱸ᱾ ᱡᱟᱦᱟᱸ ᱦᱩᱭᱩᱜ ᱜᱮᱭᱟ ᱡᱟᱦᱟᱸ ᱚᱱᱟ ᱵᱩᱥᱩᱵ ᱩᱫᱽ ᱵᱚᱱ ᱞᱟᱹᱭ ᱫᱚ, ᱚᱱᱟ ᱦᱟ ᱚᱱᱟ ᱚᱱᱟ ᱛᱮᱫ ᱜᱮ ᱦᱩᱭᱩᱜ ᱛᱟᱞᱮᱭᱟ ᱟᱫᱚ ᱢᱟᱱᱮ ᱡᱟᱦᱟᱸ ᱵᱤᱨ ᱠᱚᱨᱮ ᱡᱟᱦᱟᱸ ᱩᱫᱽ ᱠᱚ ᱧᱟᱢᱚᱜᱼᱟ ᱢᱟᱱᱮ ᱚᱱᱟ ᱩᱫᱽ ᱠᱚ ᱫᱚ ᱟᱞᱮ ᱥᱮᱫ ᱫᱚ ᱵᱟᱝ ᱦᱩᱭᱩᱜ ᱜᱮᱭᱟ᱾ ᱛᱚ ᱵᱟᱡᱟᱨ ᱨᱮ ᱢᱤᱫᱴᱟᱱ ᱵᱟᱨᱭᱟ ᱚᱝᱠᱟ ᱠᱚ ᱟᱲᱜᱚᱭ ᱜᱮᱭᱟ᱾ ᱦᱮᱸ ᱟᱫᱚ ᱵᱟᱡᱟᱨ ᱨᱮ ᱢᱤᱫᱴᱟᱱ ᱵᱟᱨᱭᱟ ᱠᱚ ᱟᱲᱜᱚ ᱦᱮᱸ ᱦᱮᱸ ᱦᱮᱸ᱾ ᱦᱟᱴ ᱠᱚᱨᱮ ᱢᱤᱫᱴᱟᱝ ᱵᱟᱨᱭᱟ ᱠᱚ ᱟᱲᱜᱟ ᱦᱮᱸ ᱵᱟᱡᱟᱨ ᱦᱟᱴ ᱯᱨᱚᱛᱤ ᱯᱨᱚᱛᱤᱫᱤᱱ ᱜᱮ ᱵᱟᱹᱭᱥ ᱜᱮ ᱢᱟᱡᱟᱱ ᱵᱮᱲᱟ ᱠᱚᱨᱮᱫ ᱟᱫᱚ ᱚᱸᱰᱮ ᱟᱨᱠᱤ ᱠᱚ ᱚᱱᱠᱟ ᱢᱮᱫᱴᱮᱡ ᱢᱤᱫᱴᱟᱝ ᱵᱟᱨᱭᱟ ᱠᱚ ᱟᱲᱜᱚ ᱵᱟᱲᱟᱭ ᱜᱮᱭᱟ ᱟᱨᱠᱤ᱾
ᱦᱮᱸ ᱦᱩᱸ ᱦᱮᱸ ᱦᱮᱸ᱾
ᱚᱱᱟ ᱠᱚᱨᱮ ᱠᱷᱚᱱ ᱠᱟᱹᱴᱤᱡ ᱡᱚᱢ ᱵᱟᱲᱟ ᱦᱩᱭᱩᱜᱼᱟ ᱦᱟᱛᱟᱣ ᱵᱟᱲᱟ ᱦᱩᱭᱩᱜᱼᱟ ᱟᱨᱠᱤ᱾ ᱛᱚ ᱟᱯᱮ ᱫᱚ ᱛᱟᱦᱚᱞᱮ ᱱᱮᱥ ᱫᱚ ᱩᱫᱽ ᱠᱚᱫᱚᱯᱮ ᱡᱚᱢ ᱵᱟᱲᱟ ᱠᱟᱫᱟ ᱥᱮ ᱟᱹᱣᱨᱤ?
ᱦᱮᱸ ᱡᱚᱢ ᱵᱟᱲᱟ ᱦᱩᱭᱮᱱ ᱜᱮᱭᱟ ᱩᱫᱽ ᱠᱚᱦᱚᱸ ᱦᱩᱭᱱᱟ ᱯᱩᱴᱠᱟᱹ ᱠᱚ ᱦᱩᱭᱱᱟ᱾ ᱟᱞᱮ ᱠᱚ ᱟᱞᱮ ᱥᱮᱫ ᱫᱚ ᱯᱩᱴᱠᱟᱹ ᱠᱚ ᱦᱟᱞᱟᱝ ᱟᱹᱜᱩ ᱞᱮᱠᱷᱟᱱ ᱫᱚ, ᱟᱫᱚ ᱟᱞᱮ ᱫᱚ ᱟᱞᱮ ᱵᱮᱥᱤᱨ ᱵᱷᱟᱜ ᱜᱮ ᱥᱚᱲᱮᱭᱟᱞᱮ ᱯᱩᱴᱠᱟᱹ ᱥᱚᱲᱮ᱾ ᱦᱩᱸ ᱩᱜᱽ ᱩᱫ ᱠᱚᱦᱚᱸ ᱚᱱᱠᱟ ᱡᱟᱹᱥᱛᱤ ᱧᱚᱜ ᱮᱢ ᱦᱟᱞᱟᱝ ᱟᱹᱜᱩ ᱠᱷᱟᱱ ᱫᱚ ᱚᱱᱟ ᱠᱚᱦᱚᱸ ᱟᱞᱮ ᱥᱮᱫ ᱫᱚ ᱥᱳᱲᱮ, ᱢᱟᱱᱮ ᱩᱛᱩ ᱠᱚᱫᱚ ᱩᱛᱩ ᱠᱚᱦᱚᱸ ᱦᱩᱭᱩᱜ ᱜᱮᱭᱟ, ᱛᱚᱵᱮ ᱵᱮᱥᱤᱨ ᱵᱷᱟᱜ ᱜᱮ ᱵᱮᱥᱤ ᱥᱳᱲᱮ ᱠᱚ ᱜᱮ ᱦᱩᱭᱩᱜ-ᱟ ᱟᱨ ᱱᱮᱛᱟᱨ ᱫᱤᱱ ᱫᱚ ᱦᱟᱸᱜ ᱥᱚᱵᱽ ᱥᱚᱢᱚᱭ ᱡᱩᱫᱤ ᱫᱟᱜᱟᱭ ᱛᱟᱦᱚᱞᱮ ᱢᱤᱫᱴᱟᱝ ᱥᱳᱲᱮ ᱡᱚᱢ ᱜᱮ ᱢᱤᱫᱴᱟᱝ ᱵᱷᱟᱜᱮ ᱵᱩᱡᱷᱟᱹᱜ-ᱟ᱾
ᱟᱪᱪᱷᱟ ᱟᱪᱪᱷᱟ ᱟᱪᱪᱷᱟ᱾
ᱦᱩᱸ᱾
ᱛᱚ, ᱟᱞᱮ ᱥᱮᱫ ᱫᱚ ᱚᱱᱟ ᱡᱟᱦᱟᱸ ᱯᱩᱴᱠᱟᱹ ᱵᱮᱱ ᱞᱟᱹᱭ ᱠᱮᱫ ᱠᱚᱣᱟ ᱟᱨᱠᱤ ᱾ᱛᱚ ᱯᱩᱴᱠᱟᱹ ᱦᱳᱭᱛᱚ ᱢᱟᱱᱮ ᱵᱟᱝ ᱠᱚ ᱦᱩᱭᱩᱜ ᱜᱮᱭᱟ ᱥᱮ, ᱩᱱᱟᱹᱜ ᱡᱟᱹᱥᱛᱤ ᱜᱟᱱ ᱥᱳᱲᱮ ᱞᱮᱠᱟ ᱦᱚᱸ ᱵᱟᱝ ᱧᱟᱢᱚᱜ ᱜᱮᱭᱟ᱾ ᱛᱚ ᱟᱞᱮ ᱛᱚ ᱢᱟᱱᱮ ᱯᱩᱴᱠᱟᱹ ᱥᱳᱲᱮ ᱠᱚᱫᱚ ᱟᱨᱠᱤ ᱵᱟᱝᱞᱮ ᱡᱚᱢ ᱵᱟᱲᱟ ᱟᱠᱟᱫᱟ ᱡᱮ, ᱪᱮᱫ ᱞᱮᱠᱟ? ᱵᱩᱡᱟᱹᱜ ᱜᱮᱭᱟ ᱡᱮ, ᱚᱱᱟ ᱩᱫ ᱯᱩᱴᱠᱟᱹ ᱫᱚ ᱵᱚᱨᱚᱝ ᱩᱛᱩ ᱠᱟᱛᱮᱫ, ᱢᱤᱫ ᱫᱷᱟᱹᱣ ᱵᱟᱨ ᱫᱷᱟᱹᱣ ᱡᱚᱢ ᱵᱟᱲᱟ ᱦᱩᱭ ᱟᱠᱟᱱᱟ᱾ ᱯᱩᱴᱠᱟᱹ ᱫᱚ ᱟᱨᱠᱤ ᱮᱠᱟᱞ ᱜᱮ ᱟᱨᱠᱤ ᱚᱱᱠᱟ ᱡᱚᱢ ᱠᱚᱫᱚ ᱟᱨᱠᱤ ᱵᱟᱝ ᱦᱩᱭ ᱵᱟᱲᱟᱜ-ᱟ᱾
ᱦᱮᱸ ᱦᱮᱸ ᱦᱮᱸ, ᱟᱫᱚ ᱚᱠᱟᱱᱟᱜ ᱫᱚ ᱚᱠᱟ ᱥᱮᱫ ᱚᱠᱟ ᱞᱮᱠᱟ? ᱡᱮᱢᱚᱱ ᱟᱞᱮ ᱥᱮᱫ ᱫᱚ ᱧᱟᱢᱚᱜ ᱜᱮᱛᱮ ᱦᱟᱸᱜ ᱞᱮ ᱮ ᱡᱚᱢ ᱮᱫᱟ, ᱠᱤᱨᱤᱧ ᱠᱟᱛᱮ ᱫᱚ ᱦᱟᱸᱜ ᱚᱠᱚᱭ ᱦᱚᱸ ᱵᱟᱵᱚᱱ ᱡᱚᱢ ᱫᱟᱲᱮᱭᱟᱜ᱾ ᱪᱮᱫᱟᱜ ᱥᱮ ᱡᱟ ᱫᱟᱢ ᱠᱚ ᱞᱟᱹᱭᱟ ᱦᱟᱸᱜ ᱩᱱᱟᱹᱜ ᱡᱟᱹᱥᱛᱤ ᱫᱟᱢ ᱠᱚ ᱞᱟᱹᱭᱟ ᱛᱚ ᱠᱤᱨᱤᱧ ᱠᱟᱛᱮ ᱡᱚᱢ ᱫᱚ ᱦᱟᱸᱜ ᱟᱹᱰᱤ ᱡᱚᱴᱤᱞ ᱧᱚᱜ ᱜᱮᱭᱟ᱾
ᱦᱮᱸ, ᱦᱮᱸᱦᱮᱸ, ᱚᱱᱟᱛᱮ ᱟᱨᱠᱤ ᱡᱟᱜᱮ ᱠᱚᱢ ᱠᱚᱢ ᱧᱚᱜ ᱩᱫ ᱠᱚ ᱚᱱᱠᱟ ᱯᱨᱚᱛᱤ ᱵᱚᱪᱷᱚᱨ ᱨᱮ ᱢᱤᱫ ᱫᱷᱟᱹᱣ ᱛᱮᱠᱚ ᱡᱚᱢᱟ ᱵᱟᱠᱚ ᱞᱟᱹᱭᱟ ᱛᱚ ᱟᱫᱚᱱᱟᱜ ᱛᱮ ᱠᱟᱹᱴᱤᱡ ᱢᱤᱫ ᱫᱷᱟᱹᱣ ᱵᱟᱨ ᱫᱷᱟᱹᱣ ᱫᱚ ᱡᱚᱢ ᱦᱩᱭᱩᱜ ᱜᱮᱭᱟ ᱟᱨᱠᱤ ᱫᱟᱢᱚᱜ ᱨᱮᱦᱚᱸ ᱩᱱᱠᱩ ᱫᱚ᱾ ᱦᱮᱸ ᱦᱮᱸ, ᱠᱟᱹᱴᱤᱡ ᱠᱟᱹᱴᱤᱡ ᱡᱚᱢ ᱵᱟᱲᱟᱭ ᱴᱷᱤᱠᱭᱟᱞᱮ ᱟᱨᱠᱤ᱾ ᱛᱚ ᱛᱟᱦᱚᱞᱮ ᱜᱚᱝᱠᱮ ᱟᱯᱮ ᱥᱮᱫ ᱛᱟᱞᱮ ᱫᱟᱨᱮ ᱠᱚᱦᱚᱸ ᱢᱮᱱᱟᱜ ᱜᱮᱭᱟ ᱥᱮ ᱵᱟᱹᱱᱩᱜ-ᱟ?
ᱦᱮᱸ, ᱛᱟᱞᱮ ᱫᱟᱨᱮ ᱜᱮ ᱢᱮᱱᱟᱜ-ᱟ ᱚᱱᱟ ᱫᱟᱨᱮ ᱜᱮ ᱢᱮᱱᱟᱜ-ᱟ ᱾
ᱟᱪᱪᱷᱟ ᱟᱪᱪᱷᱟ, ᱛᱚ ᱚᱱᱟ ᱢᱟᱱᱮ ᱛᱟᱞᱮ ᱠᱚᱫᱚ ᱵᱤᱞᱤ ᱠᱚᱫᱚ ᱟᱨᱟᱢᱵᱚᱭᱮᱱᱟ ᱥᱮ ᱟᱹᱣᱨᱤ ᱟᱨᱟᱢᱵᱚᱭᱮᱱᱟ?
ᱟᱨᱟᱢᱵᱚ ᱟᱠᱟᱱᱟ ᱠᱤᱪᱷᱩ ᱫᱟᱨᱤ ᱠᱚᱫᱚ ᱟᱨᱟᱢᱵᱚ ᱟᱠᱟᱱᱟ ᱫᱚ, ᱞᱟᱦᱟ ᱛᱟᱭᱱᱚᱢᱚᱜ-ᱟ ᱛᱚ ᱚᱠᱟ ᱠᱚ ᱚᱠᱟ ᱞᱮᱠᱟ? ᱠᱤᱪᱷᱩ ᱜᱟᱱ ᱫᱟᱨᱮ ᱠᱚᱫᱚ ᱵᱤᱞᱤᱜ ᱠᱟᱱᱟ ᱦᱚᱸᱜᱼᱚᱭ ᱦᱚᱞᱟ ᱡᱮ, ᱢᱤᱫᱴᱟᱝ ᱵᱟᱨᱭᱟ ᱜᱟᱱ ᱛᱟᱞᱮ ᱫᱚᱞᱤᱧ ᱦᱟᱞᱟᱝ ᱟᱹᱜᱩ ᱟᱠᱟᱫᱟ᱾
ᱟᱪᱪᱷᱟ ᱟᱪᱪᱷᱟ ᱟᱪᱪᱷᱟ ᱟᱷᱟ᱾
ᱟᱹᱰᱤ ᱱᱟᱯᱟᱭ ᱛᱚ, ᱛᱟᱦᱚᱞᱮ ᱛᱟᱞᱮ ᱯᱤᱴᱷᱟᱹ ᱠᱚᱫᱚ ᱱᱮᱥ ᱫᱚ ᱟᱹᱣᱨᱤ ᱡᱚᱢ ᱦᱩᱭᱩᱜ-ᱟ?
ᱵᱟᱝ ᱵᱟᱝ ᱡᱚᱢ ᱠᱚᱫᱚ ᱦᱟᱸᱜ ᱟᱹᱣᱨᱤ ᱦᱩᱭᱩᱜ-ᱟ, ᱮᱸ ᱟᱹᱜᱩ ᱦᱩᱭ ᱮ ᱦᱟᱯᱮᱱᱟ ᱦᱟᱯᱮ ᱚᱱᱟ ᱠᱚᱜᱮ ᱛᱤᱥ ᱠᱚᱨᱮ ᱜᱷᱟᱥᱟᱣ ᱵᱟᱲᱟ ᱦᱩᱭᱩᱜ ᱠᱟᱱᱟ, ᱜᱷᱟᱥᱟᱣ ᱵᱟᱲᱟ ᱠᱟ ᱦᱤᱡᱩ ᱟᱢ ᱯᱤᱴᱷᱟᱹ ᱵᱮᱱᱟᱣ ᱦᱩᱭᱩᱜ ᱠᱷᱟᱱ᱾
ᱦᱩᱸ᱾ ᱟᱫᱚ ᱛᱟᱞᱮ ᱫᱚ ᱟᱞᱮ ᱥᱮᱫ ᱫᱚ ᱠᱟᱹᱴᱤᱡ ᱢᱟᱲᱟᱝ ᱧᱚᱜ ᱠᱷᱚᱱ ᱜᱮ ᱵᱤᱞᱤᱜᱚᱫ ᱮᱱᱟ ᱟᱨᱠᱤ᱾ ᱫᱟᱜ ᱠᱚ ᱟᱹᱰᱤ ᱫᱤᱱ ᱠᱷᱚᱱ ᱜᱮ ᱫᱟᱜ ᱵᱟᱲᱟ ᱜᱚᱫ ᱜᱮᱟᱭ ᱛᱚ ᱚᱱᱮ, ᱚᱱᱟᱛᱮ ᱛᱟᱞᱮ ᱠᱚᱦᱚᱸ ᱡᱟᱹᱱᱤᱡ ᱠᱷᱟᱱ ᱛᱟᱲᱛᱟᱲᱤ ᱵᱤᱞᱤ ᱟᱨᱟᱢᱵᱚᱭᱮᱱᱟ ᱟᱞᱮ ᱥᱮᱫ᱾ ᱟᱫᱚ ᱵᱩᱞᱤᱭᱮᱱ ᱠᱷᱟᱱ ᱟᱫᱚ ᱟᱞᱮ ᱫᱚᱞᱮ ᱟᱹᱜᱩ ᱵᱟᱲᱟ ᱠᱟᱛᱮ ᱯᱤ ᱯᱤᱴᱷᱟᱹ ᱵᱟᱲᱟ ᱜᱚᱫ ᱠᱮᱫᱟ ᱞᱮ ᱟᱨᱠᱤ, ᱚᱱᱠᱟ ᱢᱤᱫ ᱵᱟᱨ ᱫᱷᱟ ᱫᱚ᱾ ᱯᱤᱴᱷᱟᱹ ᱠᱚᱫᱚ ᱞᱮ ᱡᱚᱢ ᱠᱮᱫᱟ, ᱟᱫᱚ ᱦᱮᱸ ᱦᱮᱸ, ᱚᱱᱠᱟ ᱛᱚ ᱟᱯᱮ ᱫᱚ ᱢᱟᱱᱮ ᱟᱹᱣᱨᱤ ᱵᱤᱞᱤ ᱟᱯᱮ ᱛᱟᱞᱮ ᱠᱚᱫᱚ ᱵᱟᱝ?
ᱵᱟᱝ ᱵᱟᱝ ᱵᱟᱝ ᱚᱱᱟ ᱫᱚ ᱟᱹᱣᱨᱤ ᱜᱮ, ᱢᱟᱱᱮ ᱫᱟᱜ ᱠᱚ ᱡᱟᱹᱱᱤᱡ ᱠᱷᱟᱱ ᱫᱟᱜ ᱠᱚ ᱵᱟᱝ ᱦᱩᱭ ᱟᱠᱟᱱ ᱠᱷᱟᱹᱛᱤᱨ ᱛᱮ ᱛᱮᱜᱮ ᱦᱩᱭ ᱫᱟᱲᱮᱭᱟᱜ-ᱟ, ᱵᱟᱠᱷᱟᱱ ᱫᱚ ᱮᱴᱟᱜ ᱫᱤᱱ ᱠᱚᱨᱮ ᱫᱚ ᱧᱮᱞ ᱵᱟᱲᱟ ᱦᱩᱭᱩ ᱠᱟᱱᱟ ᱮᱴᱟᱜ ᱵᱚᱪᱷᱚᱨ ᱠᱚᱨᱮ ᱫᱚ ᱟ ᱱᱤᱛᱚᱜ ᱛᱮᱫᱚ ᱦᱟᱸᱜ ᱪᱟᱵᱟᱜ ᱞᱮᱠᱟᱜᱮ ᱚᱱᱟ ᱪᱟᱥ ᱠᱟᱹᱢᱤ ᱦᱚᱸ ᱪᱟᱵᱟᱜᱼᱟ ᱟᱨ ᱛᱟᱞᱮ ᱠᱚᱦᱚᱸᱼᱼ ᱪᱟᱵᱟᱜ ᱞᱮ ᱞᱮᱠᱟ ᱜᱮᱭᱟ ᱱᱤᱭᱟᱹ ᱵᱟᱨ ᱫᱚ ᱦᱟᱸᱜ ᱛᱟᱞᱮ ᱠᱚᱦᱚᱸᱯᱮ ᱟᱲᱮ ᱵᱤᱞᱤᱜᱼᱟ᱾ ᱚᱱᱠᱟ ᱫᱚ ᱟᱨ ᱪᱟᱥ ᱠᱟᱹᱢᱤᱼᱼ ᱦ ᱵᱟᱹᱱᱩᱜᱼᱟ ᱫᱟᱜ ᱠᱚ ᱡᱟᱹᱱᱤᱡ ᱠᱷᱟᱱ ᱟᱥᱟ ᱠᱚ ᱚᱱᱟ ᱫᱟᱜ ᱠᱚ ᱵᱟᱝ ᱠᱷᱟᱹᱛᱤᱨ ᱛᱮᱜᱮ᱾ ᱫᱟᱜ ᱛᱚ ᱮᱠᱫᱚᱢ ᱫᱚᱨᱠᱟᱨ ᱜᱮ ᱠᱟᱱᱟ ᱥᱮ᱾
ᱦᱮᱸ ᱫᱟᱜ ᱠᱚ ᱥᱤᱛᱩᱝ ᱠᱚ ᱡᱩᱫᱤ ᱵᱟᱭ ᱧᱟᱢᱟ ᱢᱟᱱᱮ ᱡᱟᱦᱟᱱᱟᱜ ᱡᱤᱱᱤᱥᱼᱼ ᱠᱚᱦᱚᱸ ᱟᱨᱠᱤ ᱴᱷᱤᱠ ᱴᱷᱟᱠ ᱫᱚ ᱵᱟᱝ ᱦᱩᱭᱩᱜ ᱜᱮᱭᱟ ᱟᱨᱠᱤ᱾
ᱦᱩᱸ ᱦᱩᱸ
ᱚᱱᱟ ᱚᱱᱟ ᱠᱚ ᱦᱚᱭᱛᱮ ᱦᱚᱭᱛᱚ ᱠᱚᱢ ᱫᱟᱜ ᱠᱚᱢ ᱠᱟᱱ ᱛᱟᱭ ᱟᱨᱠᱤᱼᱼ ᱢᱟᱱᱮ ᱟᱯᱮᱥᱮᱫ ᱫᱚ ᱠᱟᱹᱴᱤᱡ ᱛᱟᱭᱚᱢ ᱟᱠᱟᱱᱟ᱾ ᱛᱚ ᱜᱚᱝᱠᱮ ᱞᱤᱧ ᱞᱟᱹᱭ ᱮᱫᱟ ᱢᱟᱱᱮ ᱫᱟᱜ ᱫᱤᱱᱼᱼ ᱫᱚ ᱟᱹᱰᱤ ᱡᱳᱨ ᱦᱟᱹᱠᱩ ᱠᱟᱴᱠᱚᱢ ᱠᱚ ᱧᱟᱢᱚᱜ ᱜᱮᱭᱟ ᱛᱚ ᱤᱭᱟᱹ ᱠᱚᱨᱮᱱ ᱩᱱᱠᱩᱼᱼ ᱵᱟᱹᱫᱽ ᱵᱟᱹᱭᱦᱟᱨ ᱛᱚ ᱱᱮᱥ ᱫᱚ ᱛᱟᱦᱮᱞᱮᱼᱼ ᱟ ᱥᱮᱫ ᱫᱚ ᱚᱱᱮ ᱦᱟᱹᱠᱩ ᱠᱟᱴᱠᱚᱢ ᱠᱚᱫᱚ ᱢᱟᱱᱮ ᱪᱮᱫᱠᱟ ᱦᱩᱭ ᱠᱟᱱᱟ ᱠᱚ ᱥᱮ ᱟᱹᱣᱨᱤᱭᱚ ᱟᱨᱠᱤ᱾
ᱟ ᱱᱤᱭᱟᱹ ᱵᱟᱨ ᱫᱚ ᱦᱟᱹᱠᱩ ᱠᱚᱫᱚ ᱢᱮᱱᱟᱜ ᱠᱚᱜᱮᱭᱟ᱾ ᱩᱱᱠᱩ ᱫᱚ ᱛᱚᱵᱮ ᱠᱟᱴᱠᱚᱢ ᱠᱚᱫᱚ ᱵᱟᱟᱹᱞᱤᱧ ᱧᱮᱞ ᱵᱟᱲᱟᱭᱮᱫ ᱠᱚᱣᱟ ᱟᱹᱰᱤ ᱜᱮ ᱠᱚᱢ ᱜᱮᱠᱚ ᱧᱮᱞᱚᱜ ᱠᱟᱱᱟ᱾ ᱚᱱᱮ ᱵᱟᱝᱠᱟᱜ ᱜᱮ ᱞᱟᱹᱭ ᱜᱟᱱᱚᱜᱼᱟ ᱢᱤᱫᱵᱟᱨ ᱚᱱᱠᱟ ᱠᱚ ᱧᱮᱞ ᱵᱟᱲᱟᱜ ᱠᱟᱱᱟ ᱞᱟᱦᱟᱛᱮ ᱡᱟᱦᱟᱸ ᱵᱚᱱ ᱧᱮᱞ ᱵᱟᱲᱟ ᱟᱠᱟᱫ ᱠᱚᱣᱟ᱾ ᱢᱟᱱᱮ ᱜᱟ ᱟᱹᱰᱤ ᱩᱛᱚ ᱡᱟᱹᱥᱛᱤ ᱚᱱᱠᱟ ᱫᱚ ᱵᱟᱝᱼᱼ
ᱟᱪᱪᱷᱟ ᱟᱪᱪᱷᱟ
ᱦᱩᱸ ᱦᱩᱸ
ᱛᱚ ᱦᱮᱸ ᱢᱟᱱᱮ ᱦᱟᱹᱠᱩ ᱠᱟᱴᱠᱚᱢ ᱠᱚᱫᱚ ᱟᱞᱮᱥᱮᱫ ᱫᱚ ᱢᱟᱱᱮ ᱡᱮᱦᱮᱛᱩ ᱞᱟᱦᱟ ᱧᱚᱜ ᱠᱷᱚᱱᱮ ᱫᱟᱜ ᱠᱮᱫᱟ ᱥᱮ᱾ ᱢᱟᱱᱮ ᱟᱞᱮ ᱨᱚᱦᱚᱭ ᱵᱟᱲᱟ ᱛᱮ᱾ ᱢᱟᱱᱮ ᱟᱹᱰᱤ ᱡᱟᱹᱥᱛᱤ ᱧᱚᱜ ᱜᱮᱞᱮ ᱧᱟᱢ ᱫᱚᱞᱮ ᱥᱟᱵ ᱧᱟᱢ ᱵᱟᱲᱟ ᱠᱮᱫ ᱠᱚᱣᱟ ᱥᱮ ᱥᱟᱵ ᱵᱟᱲᱟ ᱦᱚᱸᱼᱼ ᱦᱩᱭᱮᱱ ᱜᱮᱭᱟ ᱛᱚ ᱩᱱᱠᱩ ᱟᱨ ᱠᱟᱴᱠᱚᱢ ᱠᱚ ᱥᱟᱵ ᱵᱟᱲᱟ ᱦᱩᱭ ᱫᱚ ᱦᱩᱭᱱᱟ᱾ ᱟᱨ ᱱᱮᱛᱟᱨ ᱦᱚᱸᱚᱸ ᱡᱮᱦᱩᱛᱩ ᱫᱚ ᱨᱚᱦᱚᱭ ᱫᱚ ᱯᱨᱟᱭ ᱪᱟᱵᱟ ᱠᱟᱫᱟᱞᱮ ᱢᱟᱡᱷᱮ ᱢᱟᱡᱷᱮ ᱡᱮᱦᱮᱛᱩ ᱫᱟᱜᱼᱼ ᱤᱫᱤᱭᱮᱫᱟ ᱛᱚ ᱚᱱᱟ ᱡᱟᱦᱟᱸ ᱠᱚᱨᱮ ᱟᱲᱮ ᱠᱚᱨᱮᱫ ᱠᱷᱚᱱ ᱫᱟᱜ ᱠᱚ ᱩᱰᱩᱠᱚᱜ ᱜᱮᱭᱟᱼᱼ ᱛᱚ ᱚᱱᱟ ᱠᱚᱨᱮᱫ ᱦᱚᱸ ᱧᱤᱫᱟᱹ ᱵᱮᱲᱟ ᱚᱱᱟ ᱜᱷᱩᱜᱤ ᱠᱚ ᱯᱟᱴᱟ ᱠᱚ ᱢᱟᱱᱮ ᱚᱱᱟ ᱠᱚᱞᱮᱼᱼ ᱚᱰᱟᱣ ᱦᱚᱴᱚ ᱠᱟᱜ ᱠᱟᱱᱟ ᱟᱨᱠᱤ ᱛᱚ ᱚᱱᱟ ᱠᱚᱨᱮ ᱦᱚᱸ ᱠᱟᱹᱴᱤᱡᱼᱼ ᱠᱚ ᱢᱮᱴᱟᱝ ᱵᱟᱨᱟᱭ ᱫᱚᱠᱚ ᱡᱷᱟᱹᱞᱤ ᱫᱚᱠᱚ ᱡᱷᱟᱹᱞᱤ ᱵᱟᱲᱟᱜ ᱠᱟᱱᱟ᱾ ᱟᱨᱠᱤ ᱩᱱᱠᱟ ᱩᱛᱩ ᱡᱚᱢ ᱞᱮᱠᱟ ᱫᱚ ᱟᱨᱠᱤ ᱟᱫᱚ ᱱᱩᱠᱩ ᱦᱟᱜ ᱱᱩᱠᱩᱼᱼ ᱦᱟᱹᱠᱩ ᱠᱚᱫᱚ ᱟᱨ ᱵᱟᱡᱟᱨ ᱠᱚᱨᱮ ᱛᱚ ᱟᱵᱚ ᱫᱚ ᱵᱟᱵᱚᱱ ᱟᱠᱷᱨᱤᱧ ᱠᱚᱣᱟ ᱵᱟᱹᱫ ᱵᱟᱹᱭᱦᱟᱹᱲ ᱵᱟᱹᱫ ᱵᱟᱹᱭᱦᱟᱹᱲ ᱠᱚᱨᱮᱱ ᱫᱚ ᱢᱟᱱᱮᱼᱼ ᱡᱚᱢ ᱵᱟᱲᱟ ᱠᱚ ᱞᱮᱫ ᱜᱮ ᱟᱨᱠᱤ ᱟᱪᱪᱷᱟ᱾ ᱛᱚ ᱜᱚᱝᱠᱮ ᱛᱟᱦᱞᱮ ᱚᱱᱮ ᱡᱮ ᱦᱳᱲᱳ ᱠᱚᱵᱚᱱ ᱨᱚᱦᱚᱭ ᱠᱮᱫᱟ ᱟᱵᱚᱼᱼ ᱦᱳᱲᱳ ᱠᱚᱵᱚᱱ ᱨᱚᱦᱚᱭᱮᱫᱟ ᱛᱚ ᱱᱚᱣᱟ ᱠᱚᱼᱼ ᱢᱟᱱᱮ ᱨᱚᱦᱚᱭ ᱨᱮᱫᱚ ᱟᱯᱮ ᱫᱚ ᱢᱟᱱᱮ ᱡᱟᱦᱟᱸ ᱟᱵᱚᱣᱟᱜ ᱥᱟᱨ ᱢᱮᱱᱟᱜᱼᱟᱼᱼ ᱯᱟᱹᱤᱞ ᱫᱚ ᱟᱵᱚ ᱫᱚ ᱥᱟᱨ ᱠᱚ ᱫᱚ ᱵᱟᱵᱚᱱ ᱮᱢᱟᱜ ᱠᱟᱱ ᱛᱟᱦᱮᱸᱫ᱾ ᱡᱟᱜᱮ ᱜᱩᱨᱤᱡ ᱠᱚ ᱚᱱᱟ ᱱᱤᱢ ᱠᱚᱵᱚ ᱠᱷᱳᱞ ᱠᱚᱵᱚᱱ ᱮᱢᱟᱜ ᱠᱟᱱ ᱛᱟᱦᱮᱸᱫ ᱛᱚ ᱟᱯᱮ ᱟᱯᱮᱼᱼ ᱟᱯᱮ ᱫᱚ ᱠᱤ ᱦᱮᱛᱟᱨ ᱦᱚᱸ ᱚᱱᱟ ᱠᱚᱜᱮᱯᱮ ᱵᱮᱵᱚᱦᱟᱨᱮᱫ ᱜᱮᱭᱟ ᱥᱮ ᱡᱟᱦᱟᱸᱼᱼ ᱵᱟᱡᱟᱨ ᱨᱮᱱᱟᱜ ᱤᱭᱩᱨᱤᱭᱟᱹ ᱫᱚᱥ ᱪᱷᱟᱵᱵᱤᱥ ᱠᱚ ᱥᱮ ᱯᱚᱴᱟᱥ ᱠᱚᱼᱼ ᱠᱤᱝᱵᱟ ᱟᱨᱚ ᱱᱟᱱᱟ ᱨᱚᱠᱚᱢᱟᱜ ᱡᱟᱦᱟᱸ ᱥᱟᱨ ᱠᱚ ᱩᱰᱳᱜ ᱟᱠᱟᱱᱟ ᱚᱱᱟ ᱠᱚ ᱟᱛᱮᱜ ᱯᱮ ᱪᱟᱥᱮᱫ ᱛᱟᱵᱚᱱᱟ᱾
ᱦᱟᱸ ᱦᱮᱸ ᱚᱱᱟ ᱫᱚ ᱮᱸ ᱢᱮᱥᱟ ᱚᱱᱟ ᱵᱟᱡᱟᱨ ᱨᱮᱱᱟᱜ ᱡᱟᱸᱦᱟᱼᱼ ᱠᱚ ᱢᱮᱱᱟ ᱤᱭᱩᱨᱤᱭᱟ ᱫᱚᱥ ᱪᱷᱟᱵᱵᱤᱥ ᱚᱱᱟ ᱠᱚᱜᱮ ᱮᱢ ᱵᱟᱲᱟ ᱦᱩᱭᱩᱜ ᱠᱟᱱᱟ ᱟᱨ ᱜᱩᱨᱤᱡ ᱫᱚ ᱮᱢᱱᱤᱼᱼ ᱛᱮ ᱚᱱᱟ ᱰᱟᱝᱨᱤ ᱠᱚ ᱢᱮᱱᱟᱜ ᱠᱚᱣᱟ ᱚᱱᱟ ᱜᱩᱨᱤᱡ ᱫᱚ ᱦᱮᱸ ᱜᱮ ᱜᱩᱨᱤᱡ ᱜᱮ ᱮᱢ ᱦᱩᱭᱩᱜᱼᱼ ᱠᱟᱱᱟ ᱟᱨ ᱚᱱᱟ ᱫᱚᱥ ᱪᱷᱟᱵᱤᱥ ᱠᱚ ᱮᱢ ᱵᱟᱲᱟ ᱦᱩᱭᱩᱜ ᱠᱟᱱᱟ ᱟᱨ ᱚᱱᱠᱟ ᱮᱴᱟᱜᱼᱼ ᱠᱚᱫᱚ ᱵᱟᱝ ᱮᱢ ᱵᱟᱲᱟ ᱦᱩᱭᱩᱜ ᱠᱟᱱᱟ ᱠᱷᱳᱞ ᱠᱚᱫᱚ ᱠᱷᱳᱞ ᱠᱚᱫᱚ ᱚᱱᱟ ᱫᱚ ᱫᱟᱢ ᱵᱮᱥᱤ ᱜᱮᱭᱟ ᱛᱚ ᱠᱷᱳᱞ ᱠᱚᱨᱮᱱᱟᱜ ᱫᱚ ᱟᱻ ᱡᱮ ᱡᱮᱢᱚᱱ ᱠᱚ ᱮᱢ ᱫᱟᱲᱮᱭᱟᱜ ᱠᱟᱱ ᱠᱷᱟᱱ ᱮᱢᱚᱜ ᱠᱟᱱ ᱜᱮᱭᱟ ᱢᱮᱥᱟᱢᱤᱥᱤ ᱠᱟᱛᱮᱫ ᱚᱱᱟ ᱤᱭᱩᱨᱤᱭᱟ ᱫᱚᱥ ᱪᱷᱟᱵᱵᱤᱥ ᱥᱟᱞᱟᱜ᱾
ᱟᱪᱪᱷᱟ ᱟᱪᱪᱷᱟ‌᱾
ᱦᱮᱸ᱾
ᱛᱚ ᱜᱚᱢᱠᱮ ᱛᱟᱞᱦᱮ ᱜᱚᱝᱠᱮ ᱟᱸᱡᱚᱢ ᱫᱟᱵᱤᱱ?
ᱦᱮᱸ ᱟᱸᱡᱚᱢᱫᱟ ᱞᱤᱧ ᱟᱸᱡᱚᱢ ᱫᱟᱞᱤᱧ᱾
ᱟᱪᱪᱷᱟ ᱟᱪᱪᱷᱟ ᱢᱟᱱᱮ ᱟᱫᱚ ᱚᱱᱮ ᱱᱟ ᱡᱟᱦᱟᱸ ᱥᱟᱨ ᱠᱚᱵᱤᱱ ᱞᱟᱹᱭ ᱠᱮᱫᱟ ᱦᱳᱭᱛᱳ ᱚᱱᱮᱱᱟ ᱠᱚ ᱢᱟᱱᱮ ᱥᱟᱨ ᱠᱚ ᱵᱮᱥᱤ ᱵᱮᱵᱚᱦᱟᱨ ᱠᱷᱟᱹᱛᱤᱨ ᱜᱮ ᱟᱨᱠᱤ ᱱᱮᱛᱟᱨ ᱫᱚ ᱩᱱᱠᱩ ᱡᱟᱦᱟᱸᱭ ᱦᱟᱹᱠᱩ ᱠᱟᱴᱠᱚᱢ ᱠᱚ ᱢᱟᱱᱮ ᱡᱟᱹᱥᱛᱤ ᱠᱟᱭᱛᱮ ᱢᱟᱱᱮ ᱵᱟᱠᱚ ᱧᱮᱞᱚᱜ ᱠᱟᱱᱟ ᱟᱨᱠᱤ᱾
ᱮᱠᱫᱚᱢ ᱮᱠᱫᱚᱢ ᱱᱚᱣᱟ ᱠᱚ ᱠᱷᱟᱹᱛᱤᱨ ᱛᱮᱜᱮ ᱱᱚᱣᱟ ᱠᱚ ᱠᱷᱟᱹᱛᱤᱨ ᱛᱮᱜᱮ᱾